ᱦᱮᱞᱳ ᱦᱮᱸ ᱜᱚᱝᱠᱮ ᱡᱚᱦᱟᱨ ᱜᱮ ᱥᱟᱹᱜᱩᱱ ᱧᱤᱫᱟᱹ᱾
ᱦᱮᱸ ᱥᱟᱹᱜᱩᱱ ᱧᱤᱫᱟᱹ᱾
ᱟᱨ ᱫᱟᱠᱟ ᱠᱚ ᱡᱚᱢ ᱵᱟᱲᱟ ᱦᱩᱭᱱᱟ ᱥᱮ ᱟᱣᱨᱤ?
ᱫᱟᱠᱟ ᱠᱚᱫᱚ ᱡᱚᱢ ᱵᱟᱲᱟ ᱫᱚ ᱦᱩᱭ ᱠᱟᱱᱟ, ᱦᱮᱸ ᱥᱮ ᱟᱫᱚ ᱟᱵᱮᱱ ᱦᱩᱭᱱᱟ?
ᱛᱤᱦᱤᱧ ᱫᱚ ᱵᱟᱝ ᱤᱥᱤᱱ ᱵᱟᱲᱟ ᱦᱩᱭ ᱠᱟᱱᱟ ᱛᱮᱦᱤᱧ ᱫᱚ ᱵᱟᱡᱟᱨ ᱥᱮᱜ ᱪᱟᱞᱟᱣ ᱦᱩᱭᱱᱟ, ᱠᱟᱴᱤᱡ ᱵᱤᱨᱭᱟᱱᱤ ᱠᱚ ᱡᱚᱢ ᱦᱩᱭᱱᱟ᱾
ᱟᱪᱪᱷᱟ ᱟᱪᱪᱷᱟ ᱵᱤᱱ ᱠᱟᱹᱢᱤ ᱠᱚ ᱡᱚᱢ ᱦᱩᱭᱱᱟ?
ᱦᱳᱭ ᱡᱚᱢ ᱦᱩᱭᱱᱟ ᱚᱱᱟ ᱰᱟᱝᱨᱤ ᱡᱤᱞ ᱛᱟᱦᱮᱸ ᱠᱟᱱᱟ ᱢᱮᱥᱟ ᱟᱨ ᱵᱤᱞᱤ ᱦᱚᱸ ᱛᱟᱦᱮᱸ ᱠᱟᱱᱟ ᱢᱤᱫᱴᱮᱱ ᱟᱨ ᱥᱟᱶᱛᱮ ᱢᱤᱫᱴᱮᱱ ᱢᱟᱨᱟᱝ ᱧᱚᱜ ᱟᱞᱩ ᱛᱟᱦᱮᱸ ᱠᱟᱱᱟ᱾
ᱚ ᱛᱟᱞᱦᱮ ᱟᱹᱰᱤ ᱱᱟᱯᱟᱭ ᱟᱹᱰᱤ ᱱᱟᱯᱟᱭ᱾
ᱴᱚᱱ ᱪᱮᱫᱼᱪᱮᱫ ᱵᱤᱨᱭᱟᱱᱤ ᱡᱮᱠᱚ ᱞᱟᱹᱭ ᱠᱮᱫᱟ ᱵᱟᱹᱧ ᱵᱩᱡ ᱪᱮᱜ ᱪᱮᱜ ᱪᱮᱜ ᱵᱤᱨᱭᱟᱱᱤ ᱠᱚ ᱧᱟᱢᱚᱜ ᱜᱮᱭᱟ?
ᱚᱳᱭ ᱪᱮᱫ ᱢᱚᱴᱚᱱ ᱠᱚ ᱪᱤᱠᱮᱱ ᱠᱚ ᱪᱮᱫ ᱵᱤᱨᱭᱟᱱᱤ ᱠᱚ ᱠᱚ ᱞᱟᱹᱭᱟ᱾ ᱦᱮᱸᱥᱮ ᱦᱳᱭ ᱦᱳᱭ ᱩᱱᱟᱹᱜ ᱫᱚ ᱧᱩᱛᱩᱢ ᱫᱚ ᱵᱟᱝ ᱵᱟᱲᱟᱭ ᱦᱩᱭᱩᱜᱼᱟ᱾
ᱴᱷᱤᱠ ᱚᱱᱟ, ᱚᱠᱟᱴᱟᱜ ᱪᱚᱝ ᱢᱮᱛᱟᱜ ᱠᱚᱣᱟᱹᱧ ᱚᱱᱟᱴᱟᱜ ᱮᱢᱟᱹᱧ ᱯᱮ
ᱚᱜ᱾
ᱟ ᱛᱟᱞᱦᱮ ᱪᱮᱜ ᱩᱛᱩ ᱦᱩᱭᱞᱮᱱᱟ?
ᱩᱛᱩ ᱫᱚ ᱠᱚᱭᱼᱚᱭ ᱡᱤᱱ ᱩᱛᱩ ᱦᱩᱭᱞᱮᱱᱟ ᱤᱭᱟᱹ ᱡᱤᱞ᱾ ᱥᱩᱠᱨᱤ ᱡᱤᱞ, ᱦᱮᱸ ᱥᱮ
ᱡᱤᱞ ᱠᱚ ᱦᱩᱭ ᱞᱮᱱᱟ
ᱦᱮᱸ?
ᱚ ᱟᱪᱪᱷᱟ ᱟᱪᱪᱷᱟ ᱥᱩᱠᱨᱤ ᱡᱤᱞ?
ᱛᱮᱜ ᱛᱤᱧ ᱫᱚ ᱥᱩᱜ ᱛᱤᱧ ᱫᱚ ᱥᱩᱜ ᱦᱳᱛ ᱥᱩᱠᱨᱤ ᱛᱩ ᱦᱩᱭ ᱠᱟᱱᱟ᱾
ᱜᱚᱡ ᱞᱮᱫᱮᱭᱟᱯᱮ? ᱥᱮ ᱦᱟᱴ ᱠᱷᱚᱱᱟᱜ ᱚᱝᱠᱟ ᱟᱹᱜᱩ ᱦᱩᱭᱱᱟ᱾ ᱦᱟᱴ ᱠᱷᱚᱱᱟᱜ ᱟᱹᱜᱩ ᱦᱩᱭᱱᱟ ᱥᱮ ᱜᱚᱡ ᱞᱮᱫᱮᱭᱟᱯᱮ?
ᱠᱟᱹᱡ ᱦᱟᱴ ᱠᱷᱚᱱ ᱟᱹᱜᱩ ᱟᱜᱩ ᱦᱩᱭ ᱞᱮᱱᱟ ᱦᱟᱴ ᱠᱷᱚᱱ᱾ ᱚᱱᱟ ᱟᱞᱮ ᱥᱩᱨ ᱨᱮᱜᱮ ᱛᱤᱦᱤᱧ ᱫᱚ ᱦᱟᱴ ᱦᱩᱭᱩᱜᱼᱟ, ᱚᱸᱰᱮ ᱠᱷᱚᱱᱜᱮ ᱟᱹᱜᱩ ᱦᱩᱭ ᱞᱮᱱᱟ᱾
ᱚ ᱟᱪᱪᱷᱟ ᱟᱪᱪᱷᱟ ᱟᱪᱷᱟ ᱱᱟᱯᱟᱭ ᱜᱮ ᱥᱩᱠ ᱥᱩᱠᱨᱤ ᱡᱤᱞ ᱡᱚᱢ ᱦᱚᱸ ᱟᱹᱰᱤ ᱨᱚᱝ ᱨᱵᱚᱡ ᱨᱵᱚᱡᱽ ᱵᱩᱡᱷᱟᱹᱜᱼᱟ ᱥᱮ ᱛᱚᱜᱚᱡ ᱨᱮ᱾
ᱦᱳᱭ ᱦᱳᱭ ᱦᱳᱭ ᱟᱰᱤᱧ ᱯᱟᱞᱤ ᱥᱮᱜ-ᱟ᱾
ᱮᱠᱮᱱ ᱯᱩᱨᱟᱹ ᱤᱛᱤᱞ ᱤᱛᱤᱞ ᱜᱮ ᱥᱮ?
ᱦᱮᱸ᱾
ᱱᱟᱯᱟᱭ ᱜᱮ ᱛᱟᱦᱚᱞᱮ ᱤᱧ ᱫᱚ ᱥᱩᱠ ᱥᱩᱠᱨᱤ ᱡᱤᱞ ᱩᱱᱟᱹᱜ ᱵᱟᱹᱧ ᱡᱚᱢ ᱫᱟᱲᱮᱜᱭᱟᱜ ᱜᱮᱭᱟ ᱢᱮᱱᱠᱷᱟᱱ ᱯᱤᱴᱷᱟᱹ ᱠᱟᱛᱮᱫ ᱫᱚ ᱟᱹᱰᱤ ᱠᱟᱡᱟᱠ ᱜᱮ ᱵᱩᱡᱷᱟᱹᱜᱼᱟ ᱡᱚᱢ ᱵᱟᱲᱟᱣ ᱠᱟᱜᱟᱹᱧ᱾
ᱦᱳᱭ ᱦᱳᱭ ᱯᱤᱴᱷᱟᱹ ᱫᱚ ᱟᱹᱰᱤ ᱥᱤᱵᱤᱞ ᱜᱮ ᱵᱩᱡᱷᱟᱹᱜᱼᱟ᱾
ᱟᱪᱪᱷᱟ,
ᱛᱟᱦᱚᱞᱮ ᱜᱚᱢᱠᱮ ᱛᱟᱦᱚᱞᱮ ᱜᱚᱢᱠᱮ ᱮᱠᱞᱟ ᱜᱮ ᱪᱟᱞᱟᱣ ᱦᱩᱭᱱᱟ? ᱥᱮ ᱟᱨᱦᱟ ᱟᱨᱚ ᱪᱟᱞᱟᱣ ᱦᱩᱭ ᱞᱮᱱᱟ ᱡᱚᱴᱟᱣ ᱠᱚ ᱥᱟᱝ?
ᱦᱮᱸ ᱡᱚᱴᱟᱣ ᱠᱚ ᱥᱟᱝ ᱪᱟᱞᱟᱣ ᱦᱩᱭ ᱞᱮᱱᱟ ᱯᱩᱱ ᱦᱚᱲᱞᱮ ᱛᱟᱦᱮᱸ ᱠᱟᱱᱟ᱾
ᱟᱪᱪᱷᱟ ᱟᱪᱪᱷᱟ ᱚ᱾
ᱵᱩᱡ ᱫᱟᱲᱮᱭᱟᱜ ᱠᱟᱱ ᱜᱮᱭᱟ ᱵᱟᱨᱭᱟ ᱠᱚᱲᱟ ᱡᱟᱱᱟᱝ ᱨᱮᱱ ᱞᱤᱧ ᱛᱟᱦᱮᱸ ᱠᱟᱱᱟ ᱟᱨ ᱵᱟᱨᱭᱟ ᱠᱩᱲᱤ ᱡᱟᱱᱟᱝ ᱨᱮᱱ᱾
ᱥᱮ ᱦᱮᱸ ᱦᱮᱸ ᱦᱮᱸ ᱢᱩᱡᱷᱟᱹᱣ ᱦᱩᱭᱩᱜ ᱠᱟᱱ ᱜᱮᱭᱟ ᱦᱮᱸᱥᱮ᱾
ᱟᱫᱚ ᱧᱟᱯᱟᱢ ᱦᱩᱭᱮᱱ ᱠᱷᱟᱱ ᱫᱚ ᱟᱫᱚ ᱠᱟᱹᱴᱤᱡᱪᱚ ᱛᱚᱞᱮ ᱡᱚᱢᱟᱜ ᱜᱮᱵᱚᱱ᱾
ᱦᱮᱸ ᱦᱮᱸ᱾
ᱥᱟᱴ ᱫᱤᱱ ᱯᱚᱨ ᱧᱟᱯᱟᱢ ᱦᱩᱭᱱᱟᱛᱚ᱾
ᱦᱮᱸ ᱦᱮᱸ᱾
ᱟᱨ ᱛᱟᱦᱚᱞᱮ ᱚᱱᱟ ᱦᱩᱸ ᱦᱩᱸ ᱚᱱᱮ ᱡᱟᱦᱟᱴᱮᱢ ᱪᱟᱞᱟᱣ ᱞᱮᱱᱟ,
ᱦᱮᱸ᱾
ᱟᱨ ᱚᱱᱟ ᱥᱩᱠᱨᱤ ᱡᱤᱞ ᱥᱟᱶ ᱥᱟᱶᱛᱮ ᱟᱨᱚ ᱪᱮᱫ ᱪᱮᱫ ᱡᱤᱞ ᱠᱚᱠᱚ ᱦᱟᱹᱴ ᱞᱮᱫᱟ?
ᱜᱚᱝᱠᱮ ᱚᱸᱰᱮ ᱫᱚ ᱰᱟᱹᱝᱨᱤ ᱡᱤᱞ ᱢᱮᱨᱚᱢ ᱡᱤᱞ ᱦᱮᱸᱥᱮ᱾ ᱛᱯᱚᱨ ᱱᱚᱶᱟ ᱤᱭᱟᱹ ᱯᱳᱞᱴᱨᱤ ᱡᱤᱞ ᱦᱮᱸᱥᱮ
ᱟᱪᱪᱷᱟ ᱟᱪᱪᱷᱟ
ᱟᱵᱚ ᱮᱢᱟᱱ ᱞᱮᱠᱟᱱᱟᱜ ᱡᱤᱱ ᱠᱚᱜᱮ ᱛᱟᱦᱮᱸ ᱠᱟᱱᱟ ᱥᱮ ᱩᱱᱟᱹᱜ ᱫᱚ ᱵᱟᱹᱞᱤᱧ ᱧᱮᱞ ᱞᱮᱼᱟ ᱢᱟᱱᱮ ᱦᱮᱸ ᱦᱮᱸ ᱦᱮᱸ ᱟᱪᱪᱷᱟ ᱛᱚᱵᱮᱢᱮᱱᱠᱦᱟ ᱪᱮᱫ ᱡᱤᱞ ᱠᱚᱵᱮᱱ ᱠᱩᱥᱤ ᱠᱩᱥᱤᱭᱟᱜ ᱜᱮᱭᱟ
ᱟᱹᱞᱤᱧ ᱫᱚ ᱚᱱᱠᱟ ᱱᱤᱛᱚᱜ ᱢᱟ ᱵᱟᱡᱟᱨ ᱥᱮᱫ ᱨᱮ ᱛᱟᱦᱮᱱ ᱠᱟᱱᱟᱞᱤᱧ ᱟᱫᱚ ᱯᱳᱞᱴᱤ ᱡᱤᱞ ᱪᱷᱟᱲᱟ ᱱᱤᱛᱚᱜ ᱫᱚ ᱵᱟᱝ ᱧᱟᱢᱚᱜ ᱠᱟᱱᱟ ᱛᱚ ᱢᱮᱱᱠᱷᱟᱱ ᱯᱳᱞᱴᱤ ᱡᱤᱞ ᱠᱟᱛᱮᱜ ᱫᱚ ᱵᱟᱝ ᱡᱚᱢ ᱥᱟᱱᱟᱣᱟ ᱟᱫᱚ ᱦᱟᱱᱮ ᱛᱚᱨᱚᱦᱩᱫ ᱡᱤᱞ ᱠᱩᱞᱟᱹᱭ ᱡᱤᱞ ᱠᱚ
ᱦᱮᱸᱮᱸ
ᱟᱛᱳ ᱚᱲᱟᱜ ᱨᱮ ᱛᱟᱦᱮᱸ ᱦᱩᱭ ᱞᱮᱱᱠᱷᱟᱱ ᱚᱱᱟ ᱥᱮᱸᱫᱽᱨᱟ ᱠᱚ ᱪᱟᱞᱟᱣ ᱵᱟᱲᱟ ᱦᱩᱭᱩᱜ ᱜᱮᱭᱟ ᱛᱚ
ᱦᱚᱸ
ᱟᱨ ᱱᱮᱛᱟᱨ ᱢᱟ ᱱᱚᱜᱼᱚᱭ ᱡᱟᱹᱯᱩᱫ ᱫᱤᱱ ᱫᱟᱜ ᱯᱷᱟᱸᱠ ᱞᱮᱠᱷᱟᱱ ᱜᱮ ᱛᱚᱨᱦᱚᱫ ᱠᱚᱠᱚ ᱩᱰᱩᱠᱚᱜ ᱠᱟᱱᱟ ᱵᱤᱨ ᱫᱷᱟᱨᱮ ᱠᱚᱨᱮ
ᱦᱮᱸ ᱦᱮᱸ ᱦᱮᱸ ᱦᱳᱭ ᱜᱚᱝᱠᱮ ᱡᱚᱢᱲᱟ ᱡᱚᱢ ᱵᱟᱲᱟ ᱦᱩᱭ ᱠᱟᱱ ᱜᱮᱭᱟ
ᱟᱪᱷᱟ ᱢᱟᱱᱮ ᱟᱹᱰᱤ ᱩᱱᱠᱩᱣᱟᱜ ᱟᱹᱰᱤ ᱠᱟᱡᱟᱠ ᱜᱮ ᱵᱩᱡᱷᱟᱹᱜᱼᱟ ᱯᱩᱨᱟᱹ ᱟᱨᱟᱜ ᱟᱨᱟᱜ ᱡᱤᱞ ᱛᱮᱠᱚ ᱥᱮ
ᱦᱮᱸ ᱦᱮᱸ
ᱢᱟᱭᱟᱝ ᱠᱚ ᱡᱟᱹᱥᱛᱤ ᱧᱚᱜ ᱜᱮᱛᱟ ᱠᱚᱣᱟ
ᱦᱳᱭ ᱦᱳᱭ ᱡᱟᱹᱥᱛᱤ ᱧᱚᱜ ᱜᱤ ᱛᱟ ᱠᱚᱼᱟ ᱟᱪᱪᱷᱟ ᱟᱫᱚ ᱩᱱᱠᱩ ᱤᱭᱟᱹ ᱠᱚᱵᱤᱧ ᱧᱮᱞ ᱠᱮᱫ ᱠᱚᱣᱟ ᱪᱮᱢᱮᱧ ᱠᱚ ᱤᱭᱟᱹ ᱠᱚ ᱟᱫᱚ ᱪᱤᱞᱤ ᱠᱚ ᱢᱮᱱᱟᱜ ᱠᱚᱣᱟ ᱦᱳᱭ ᱩᱱᱠᱩᱣᱟᱜ ᱩᱱᱠᱩᱣᱟᱜ ᱡᱤᱱ ᱠᱚ ᱵᱤᱱ ᱡᱚᱢ ᱵᱟᱲᱟ ᱟᱠᱟᱫᱟ
ᱪᱮᱢᱮᱧ ᱡᱤᱞ ᱦᱚᱸ ᱡᱚᱢ ᱵᱟᱲᱟ ᱦᱩᱭ ᱟᱠᱟᱱ ᱜᱮᱭᱟ
ᱟᱪᱪᱷᱟ ᱟᱪᱪᱷᱟ
ᱩᱱᱮ ᱟᱹᱰᱤ ᱰᱷᱮᱨ ᱫᱤᱱ ᱞᱟᱦᱟ ᱧᱚᱜ ᱨᱮᱜᱮ ᱡᱚᱢ ᱦᱩᱭ ᱟᱠᱟᱱ ᱛᱟᱦᱮᱸᱱ
ᱚ
ᱟᱨ ᱥᱟᱸᱣᱛᱮ ᱩᱱᱠᱩ ᱛᱩᱲ ᱜᱩᱲᱩ ᱠᱚᱵᱤᱱ ᱧᱮᱞ ᱠᱟᱜ ᱠᱚᱣᱟ ᱛᱚ
ᱦᱮᱸ ᱦᱳᱭ ᱧᱮᱞ ᱠᱮᱫ ᱠᱚᱣᱟᱞᱤᱧ᱾ ᱦᱮᱸ
ᱩᱱᱠᱩ ᱛᱩᱲ ᱜᱩᱰᱩ ᱠᱚᱫᱚ ᱡᱚᱠᱷᱚᱱ ᱥᱮᱸᱫᱽᱨᱟᱟᱢ ᱪᱟᱞᱟᱜᱼᱟ ᱛᱚᱠᱷᱚᱱ ᱵᱟᱢ ᱧᱟᱢ ᱠᱚᱣᱟᱼᱟ ᱮᱢᱱᱤ ᱫᱚᱢ ᱪᱟᱞᱟᱜ ᱢᱮᱱᱛᱮ ᱵᱤᱨ ᱠᱚᱨᱮ ᱮ ᱜᱮᱢ ᱧᱮᱞ ᱠᱚ ᱫᱚᱱ ᱵᱟᱲᱟᱭ ᱫᱟᱠᱚ
ᱦᱮᱸ ᱟᱪᱪᱷᱟ
ᱥᱮᱫᱽᱨᱟ ᱠᱚᱯᱮ ᱪᱟᱞᱟᱣ ᱵᱟᱲᱟ ᱜᱮᱭᱟ ᱥᱮ ᱵᱟᱝ
ᱦᱳᱭ ᱜᱚᱝᱠᱮ ᱪᱟᱞᱟᱣ ᱵᱟᱲᱟ ᱦᱩᱭ ᱜᱩᱱᱝᱠᱮ ᱦᱩᱭᱩᱜ ᱜᱮᱭᱟ ᱥᱮ ᱟᱯᱮ ᱯᱮ ᱪᱟᱞᱟᱣ ᱚᱱᱠᱟᱯᱮ ᱪᱟᱞᱟᱜ ᱜᱮᱭᱟ ᱥᱮ ᱵᱟᱝ
ᱦᱮᱸ ᱚᱱᱠᱟ ᱱᱮᱛᱟᱨ ᱫᱚ ᱩᱱᱠᱩ ᱚᱛ ᱜᱩᱰᱩ ᱠᱚ ᱥᱮᱸᱫᱽᱨᱟ ᱠᱚ ᱪᱟᱞᱞᱟᱣ ᱦᱩᱭᱩᱜ ᱜᱮᱭᱟ ᱚᱛ ᱜᱩᱰᱩ᱾ ᱫᱟᱨᱮ ᱜᱩᱰᱩ ᱫᱚ ᱟᱹᱰᱤ ᱠᱚᱢ ᱜᱮ
ᱦᱮ ᱦᱮ
ᱚᱫ ᱜᱩᱰᱩ ᱜᱮ ᱚᱱᱠᱟ ᱵᱷᱟᱞᱮ ᱠᱚ ᱵᱩᱡᱷᱟᱹᱜᱼᱟ ᱡᱚᱢ ᱨᱮ
ᱦᱚ ᱟᱪᱪᱷᱟ
ᱟᱯᱮ ᱫᱚᱯᱮ ᱪᱟᱞᱟᱜ ᱜᱮᱭᱟ ᱥᱮ ᱵᱟᱝ
ᱦᱳᱭ ᱪᱟᱞᱟᱜ ᱦᱩᱭᱩᱜ ᱜᱮᱭᱟ᱾
ᱡᱮᱞᱤ ᱠᱚᱯᱮ ᱥᱮᱸᱫᱽᱨᱟ ᱟᱹᱜᱩ ᱠᱚᱜᱮᱭᱟ
ᱥᱮᱱᱟᱠᱩ ᱥᱮᱫ ᱠᱚᱣᱟᱞ ᱠᱚ ᱠᱚᱲᱮ ᱛᱚᱛᱚᱫ ᱠᱚ ᱩᱱᱠᱩ ᱪᱤᱞᱤ ᱠᱚ ᱧᱟᱢᱚᱜᱼᱟ ᱥᱮᱱᱫᱨᱟ ᱠᱚᱛᱮ ᱩᱱᱠᱩ ᱜᱮ ᱦᱳᱭ ᱦᱳᱭ ᱩᱱᱠᱩ ᱜᱮ ᱟᱪᱪᱷᱟ ᱩᱱᱠᱩ ᱤᱭᱟᱹ ᱵᱮᱱ ᱧᱮᱞ ᱟᱠᱟᱫ ᱠᱚᱣᱟᱫᱚ ᱪᱮᱫᱤ ᱠᱚ ᱞᱟᱹᱭ ᱠᱚᱣᱟ ᱛᱩᱭᱩ ᱛᱩᱭᱩ
ᱦᱳᱭ ᱦᱳᱭ ᱦᱮᱭ
ᱟᱯᱮ ᱥᱮᱫ ᱜᱟ ᱛᱩᱭᱩ ᱦᱚᱸ ᱠᱚᱮ ᱧᱟᱢᱚᱜ ᱜᱮᱭᱟ
ᱛᱩᱭᱩ ᱢᱟ ᱟᱹᱰᱤ ᱡᱟᱹᱥᱛᱤ ᱦᱮᱱᱟᱜ ᱠᱚᱣᱟ ᱱᱚᱛᱮ
ᱟᱪᱪᱷᱟ ᱟᱪᱪᱷᱟ
ᱚᱱᱮ ᱢᱮᱨᱚᱢ ᱠᱚ ᱜᱚᱲᱟ ᱠᱚᱨᱮ ᱠᱚ ᱛᱚᱞ ᱠᱟᱠᱚᱣᱟ ᱥᱮ
ᱦᱮᱸ
ᱟᱨ ᱚᱱᱠᱟ ᱡᱟᱦᱟᱸᱭ ᱠᱚᱣᱟᱜ ᱜᱚᱲᱟ ᱠᱚᱨᱮᱱᱟᱜ ᱴᱟᱴᱤ ᱥᱤᱞᱯᱤᱝ ᱠᱚ ᱵᱟᱹᱱᱩᱜᱼᱟ᱾
ᱦᱮᱸ
ᱩᱱᱠᱩᱣᱟᱜ ᱠᱚᱨᱮ ᱫᱚ ᱩᱱᱠᱩ ᱛᱩᱭᱩ ᱠᱚ ᱵᱚᱞᱚ ᱮᱢᱟᱱᱚᱜ ᱜᱮᱭᱟ᱾
ᱚ
ᱟᱨ ᱛᱩᱭᱩ ᱮᱛᱚ ᱠᱚ ᱪᱟᱞᱟᱜ ᱢᱮᱨᱚᱢ ᱦᱟᱭ ᱵᱟᱭ ᱵᱩᱡ ᱫᱟᱲᱮᱭᱟᱜ-ᱟ ᱟᱠᱤᱨᱤᱧ ᱠᱟᱱᱟᱧ ᱥᱮ
ᱟᱪᱪᱷᱟ ᱟᱪᱪᱷᱟ ᱦᱮᱸ ᱦᱮᱸ ᱛᱟᱦᱞᱮ ᱛᱚ ᱮᱠᱫᱚᱢ ᱟᱹᱰᱤ ᱡᱷᱟᱢᱮᱞᱟ ᱜᱮᱭᱟ
ᱦᱳᱭ ᱦᱳᱭ ᱟ. ᱛᱠᱤᱨ ᱠᱚ ᱟᱨ ᱦᱟᱴᱜᱟᱨ ᱨᱮ ᱵᱮᱱ ᱧᱮᱞ ᱠᱟᱜ ᱠᱚ ᱦᱟᱴᱜᱟᱨ ᱦᱚᱸ ᱫᱚᱢᱮ ᱢᱮᱨᱚᱢ ᱠᱚ ᱟᱠᱤᱨ ᱠᱚᱜᱮᱭᱟ
ᱦᱳᱭ ᱦᱳᱭ ᱧᱮᱞ ᱟᱠᱟᱫ ᱠᱚᱜᱮᱭᱟᱞᱤᱧ ᱟᱞᱤᱧ ᱠᱩᱥᱤ ᱩᱱᱠᱩᱣᱟᱜ ᱰᱟᱴᱟ ᱫᱚ ᱠᱟᱹᱴᱤᱡ ᱪᱮᱫ ᱠᱟ ᱠᱚ ᱪᱟᱦᱟᱵᱟ
ᱦᱳᱭ ᱦᱳ ᱦᱳᱭ
ᱦᱮᱸ ᱦᱩᱸ
ᱟᱨ ᱠᱤᱠᱷᱲᱤ ᱵᱮᱱ ᱧᱮᱞ ᱟᱠᱟᱫ ᱠᱚᱣᱟ ᱛᱚ ᱦᱳᱭ ᱩᱱᱠᱩ ᱡᱚᱛᱚ ᱢᱮᱨᱚᱢ ᱠᱚ ᱠᱚ ᱟᱹᱛ
ᱚ
ᱟᱨ ᱥᱟᱶᱛᱮ ᱩᱱᱠᱩ ᱥᱤᱢ ᱠᱚᱦᱚᱸ ᱠᱚ ᱟᱹᱛᱠᱤᱨ ᱠᱚᱣᱟ
ᱚ ᱟᱪᱪᱷᱟ ᱟᱪᱪᱷᱟ
ᱚᱱᱟ ᱠᱚᱜᱮᱛᱚ ᱠᱚ ᱡᱚᱢᱟ ᱩᱱᱠᱩ ᱡᱤᱞ ᱡᱤᱞ ᱠᱚᱠᱚ ᱡᱚᱢᱟ ᱛᱚ ᱩᱱᱠᱩ ᱫᱚ
ᱛᱟᱦᱚᱞᱮ ᱟᱵᱮᱱ ᱨᱮᱱ ᱠᱚ ᱥᱤᱢ ᱢᱮᱨᱚᱢ ᱠᱚ ᱢᱮᱱᱟᱜ ᱠᱚᱣᱟ ᱪᱮᱫ?
ᱦᱮᱸ ᱥᱤᱢ ᱢᱮᱨᱚᱢ ᱛᱮ ᱫᱚᱦᱚ ᱦᱩᱭ ᱟᱠᱟᱱᱟ᱾
ᱟᱫᱚ ᱚᱱᱠᱟ ᱠᱚ ᱟᱫᱠᱮᱨ ᱵᱟᱲᱟ ᱟᱠᱟᱫ ᱠᱚᱣᱟ ᱥᱮᱪᱮᱫ
ᱦᱮᱸ ᱟᱹᱛᱠᱤᱨ ᱵᱟᱲᱟ ᱠᱟᱜ ᱠᱚ ᱜᱮᱭᱟ ᱠᱚ ᱢᱤᱜᱴᱮᱱ ᱥᱤᱢ ᱛᱚ ᱯᱨᱟᱭ ᱜᱮ ᱟᱹᱛᱠᱤᱨᱮᱜ ᱠᱚᱣᱟ ᱠᱚ ᱢᱟᱱᱮ ᱠᱟᱹᱴᱤᱡ ᱞᱟᱴᱟ ᱧᱚᱜ ᱜᱮᱭᱟ ᱥᱮ ᱟᱫᱚ ᱚᱱᱛᱮ ᱛᱤᱧ ᱠᱚ ᱪᱟᱞᱟᱜᱼᱟ᱾ ᱟ ᱩᱝᱠᱩ ᱦᱚᱸ ᱛᱟᱬᱟᱜ ᱠᱚᱜᱼᱟ ᱠᱚ ᱟ ᱥᱤᱢ ᱫᱚ ᱞᱮᱞᱦᱟ ᱪᱚᱫᱟ ᱧᱚᱜ ᱜᱮᱭᱟ ᱠᱚ
ᱦᱮᱸ ᱦᱮᱸ
ᱟᱞᱮ ᱥᱮᱜ ᱢᱟ ᱚᱝᱠᱟ ᱵᱚᱭᱞᱟᱨ ᱥᱤᱢ ᱞᱤᱧ ᱟᱹᱥᱩᱞ ᱞᱮᱜ ᱠᱚᱣᱟ᱾ ᱩᱝᱠᱩ ᱢᱟ ᱥᱳᱡᱟ ᱠᱚ ᱛᱟᱲᱟᱢ ᱤᱫᱤᱭᱟ ᱩᱝᱠᱩ ᱥᱟᱜ ᱢᱮ ᱚᱱᱠᱟ ᱪᱮᱢᱮᱧ ᱠᱚᱠᱚ ᱛᱟᱦᱮᱱ ᱜᱮᱭᱟ ᱪᱮᱢᱮᱧ ᱥᱮ ᱪᱮᱢᱮᱧ ᱥᱮᱜ ᱜᱮᱠᱚ ᱛᱟᱲᱟᱢ ᱤᱫᱤᱭᱟ᱾ ᱚᱱᱮ ᱵᱟᱝ ᱵᱟᱝᱠᱚ ᱵᱚᱛᱚᱨᱚᱜ ᱜᱮᱭᱟ᱾
ᱦᱮᱸ ᱦᱮᱸ
ᱟᱨ ᱵᱟᱝᱠᱷᱟᱱ ᱩᱝᱠᱩ ᱛᱚ ᱵᱟᱠᱚ ᱵᱩᱡ ᱫᱟ ᱡᱮ ᱩᱱᱤ ᱴᱷᱮᱱ ᱪᱟᱞᱟᱣ ᱞᱮᱱᱠᱷᱟᱱ ᱮ ᱡᱚᱢ ᱞᱮᱭᱟ᱾
ᱦᱳᱭ ᱦᱳᱭ
ᱟᱨ ᱯᱩᱨᱟᱹ ᱠᱚ ᱡᱚᱢ ᱪᱚᱜ ᱠᱟᱱᱟ᱾
ᱦᱮᱸ ᱛᱟᱞᱦᱮ ᱜᱚᱝᱠᱮ ᱥᱤᱢ ᱠᱚᱫᱚ ᱛᱤᱱᱟᱹᱜ ᱜᱟᱱ ᱢᱮᱱᱟᱜ ᱠᱚᱣᱟ?
ᱥᱤᱢ ᱠᱚᱦᱚᱸ ᱦᱮᱸ ᱡᱟᱹᱥᱛᱤ ᱜᱮ ᱦᱮᱱᱟᱜ ᱠᱚᱣᱟ᱾
ᱟ ᱥᱟᱺᱰᱤ ᱠᱩ ᱥᱟᱺᱰᱤ ᱠᱩ
ᱥᱟᱺᱰᱤ ᱛᱚ ᱢᱮᱱᱟᱜ ᱠᱚᱣᱟ ᱯᱚᱱᱨᱚᱴᱤ ᱥᱟᱺᱰᱤ ᱫᱚᱦᱚ ᱦᱩᱭ ᱟᱠᱟᱱᱟ᱾
ᱟᱪᱷᱟ ᱟ ᱪᱮᱫ ᱠᱟᱹᱢᱤ ᱠᱚ ᱥᱟᱺᱰᱤ ᱫᱚ ᱚᱝᱠᱟ
ᱦᱮᱸ ᱞᱟᱹᱴᱩ ᱞᱟᱹᱴᱩ ᱞᱟᱹᱴᱩ ᱠᱚᱫᱚ ᱮᱸ ᱪᱷᱚᱴᱤ ᱦᱮᱱᱟᱜ ᱠᱚᱣᱟ᱾
ᱚ
ᱢᱟᱱᱮ ᱩᱱᱠᱩ ᱫᱚ ᱯᱩᱨᱟᱹ ᱛᱩᱯ ᱛᱩᱯᱩᱫ ᱠᱚ ᱜᱟᱱᱚᱜᱼᱟ᱾ ᱛᱚᱞ ᱠᱟᱛᱮ ᱜᱮ ᱦᱮᱱᱟᱜ ᱠᱚᱣᱟ᱾ ᱟᱹᱞᱤᱧ ᱫᱚ ᱛᱩᱯᱩᱫ ᱠᱚᱜᱮᱞᱤᱧ ᱤᱫᱤ ᱵᱟᱲᱟ ᱠᱚᱜᱮᱭᱟ ᱛᱚ ᱚᱱᱟ ᱦᱚᱛᱮ ᱛᱮ ᱠᱟᱹᱴᱤᱡ ᱡᱚᱛ ᱡᱚᱛᱚᱱ ᱠᱟᱛᱮ ᱜᱮ ᱞᱤᱧ ᱫᱚᱦᱚ ᱟᱠᱟᱜ ᱠᱚᱣᱟ᱾
ᱟᱪᱷᱟ ᱟᱪᱷᱟ
ᱟᱹᱰᱤ ᱛᱩᱯᱩᱜ ᱨᱮ ᱫᱚ ᱠᱟᱹᱴᱤᱡ ᱯᱟᱹᱨᱩᱠᱷᱤᱭᱟᱹ ᱧᱚᱜ ᱜᱮᱭᱟ᱾ ᱵᱟᱹᱫᱽ ᱠᱚ ᱦᱚᱸ ᱢᱮᱱᱟᱜ ᱛᱟᱞᱮᱭᱟ ᱠᱟᱹᱴᱤᱡ ᱢᱟᱱᱮ ᱠᱚᱢ ᱠᱚᱢ ᱛᱮ ᱥᱤ ᱫᱚ ᱞᱤᱧ ᱵᱟᱰᱟᱭ ᱜᱮᱭᱟ᱾
ᱦᱮᱸ ᱦᱮᱸ
ᱟᱹᱵᱤᱱ ᱥᱤᱢ ᱠᱚ ᱛᱩᱯᱩᱫ ᱠᱚ ᱵᱟᱹᱵᱤᱱ ᱯᱟᱹᱨᱠᱟᱹᱣ ᱜᱮᱭᱟ?
ᱥᱤᱢ ᱛᱩᱯᱩᱫ ᱠᱚ ᱫᱚ ᱦᱟᱸᱜ ᱚᱝᱠᱟ ᱫᱚᱻ
ᱛᱩᱯᱩᱫ ᱞᱤᱧ ᱛᱩᱯᱩᱫ ᱠᱟᱜ ᱠᱚ ᱜᱮᱭᱟ ᱦᱮᱸ ᱥᱮ ᱟᱫᱚ ᱚᱝᱠᱟ ᱫᱚᱢᱮ ᱫᱚ ᱵᱟᱹᱞᱤᱧ ᱛᱩᱯᱩᱜ ᱠᱚ ᱜᱮᱭᱟ ᱟᱹᱞᱤᱧ ᱫᱚ᱾
ᱚᱻ ᱟᱪᱷᱟ ᱚᱱᱟ ᱯᱟᱹᱦᱩᱲ ᱵᱟᱲᱟ ᱦᱚᱪᱚ ᱮᱱᱟ ᱵᱤᱱ ᱥᱮ ᱵᱟᱹᱜᱤ ᱠᱮᱫᱟ ᱵᱤᱱ
ᱦᱚᱭ ᱦᱚᱭ ᱯᱟᱹᱦᱩᱲ ᱵᱟᱲᱟ ᱦᱚᱪᱚ ᱦᱩᱭ ᱮᱱ ᱜᱮᱭᱟ᱾
ᱚᱻ ᱟᱪᱷᱟ ᱚᱝᱠᱟ ᱜᱮ ᱥᱤᱢ ᱛᱩᱯᱩᱜ ᱫᱚ ᱢᱤᱜ ᱫᱷᱟᱣ ᱮᱢ ᱫᱟᱲᱮᱜᱼᱟ ᱢᱤᱫ ᱫᱷᱟᱣᱮᱢ ᱯᱟᱹᱦᱩᱲ ᱚᱪᱚᱜᱼᱟ᱾
ᱦᱮᱸ ᱦᱮᱸ ᱦᱮᱸ ᱮᱠᱫᱚᱢ᱾
ᱚᱝᱠᱟ ᱟᱨ ᱪᱮᱫ ᱞᱤᱧ ᱞᱟᱹᱭᱟ
ᱪᱟᱞᱟᱣ ᱮᱱ ᱥᱚᱯᱛᱟᱦ ᱜᱮ
ᱦᱚᱸ
ᱚᱸᱰᱮ ᱛᱩᱯᱩᱫ ᱢᱟ ᱦᱮᱱᱟᱜᱼᱟ ᱢᱤᱫᱴᱮᱱ ᱥᱟᱺᱰᱤ ᱞᱤᱧ ᱤᱫᱤ ᱞᱮᱫᱮᱭᱟ᱾ ᱯᱮ ᱫᱷᱟᱣ ᱯᱮ ᱫᱷᱟᱣ ᱫᱟᱲᱮ ᱮᱱᱟᱭ᱾ ᱯᱳᱫ ᱯᱳᱫ ᱯᱳᱭᱞᱩ ᱵᱟᱨ ᱞᱤᱧ ᱡᱚ ᱡᱚᱲ ᱠᱮᱫᱮᱭᱟ᱾ ᱧᱮᱞ ᱫᱟᱞᱟ ᱞᱤᱧ ᱯᱩᱨᱟᱹ ᱢᱤᱜ ᱢᱟᱜ ᱨᱮ ᱜᱮ ᱫᱟᱲᱮ ᱮᱱ ᱫᱚᱭ ᱯᱩᱨᱟᱹ ᱦᱟᱹᱱᱤ ᱴᱟᱜ ᱥᱤᱢ ᱥᱟᱺᱰᱤ ᱜᱚᱡ ᱜᱚᱫ ᱠᱟᱫᱮᱭᱟᱭ
ᱪᱷᱟ ᱪᱷᱟ
ᱢᱟᱱᱮ ᱟᱫᱚ ᱪᱤᱠᱟᱹ ᱦᱚᱸ ᱵᱟᱭ ᱪᱤᱠᱟᱹᱣ ᱟᱠᱟᱱᱟ ᱠᱟᱹᱴᱤᱡ ᱦᱚᱸ᱾ ᱟᱨᱦᱚᱧ ᱢᱚᱱᱮ ᱠᱮᱫᱟ ᱛᱟᱞᱦᱮ ᱪᱚᱞᱚ ᱟᱨ ᱢᱤᱫ ᱫᱷᱟᱣ ᱡᱚᱲᱮ ᱦᱩᱭ ᱞᱮᱱ ᱜᱮ ᱟᱨ ᱢᱤᱜ ᱫᱷᱟᱣ ᱤᱧ ᱡᱚᱲ ᱠᱮᱫᱮᱭᱟ ᱟᱨ ᱢᱤᱫ ᱫᱷᱟᱣ ᱨᱮ ᱦᱚᱸ ᱚᱝᱠᱟᱭ ᱫᱟᱲᱮ ᱮᱱᱟ ᱠᱟᱹᱴᱤᱡ ᱫᱚ ᱦᱟᱞᱠᱟ ᱫᱚᱭ ᱢᱟᱲᱟᱝ ᱚᱪᱚ ᱮᱱᱟ
ᱟᱪᱷᱟ ᱟᱪᱷᱟ
ᱛᱮᱢᱟᱱᱮ ᱛᱮᱢᱟᱱᱮ ᱮᱥᱴᱟᱰᱚᱜᱼᱟ
ᱦᱩᱸ
ᱛᱟᱨᱯᱚᱨ ᱚᱸᱰᱮ ᱠᱟᱹᱴᱤᱡ ᱨᱟᱱ ᱠᱚ ᱡᱚᱢ ᱵᱟᱲᱟ ᱦᱩᱭᱱᱟ ᱧᱮᱞ ᱮᱫᱟᱹᱧ ᱯᱩᱨᱟᱹ ᱪᱮᱴᱷᱟ ᱜᱮᱭᱟ ᱛᱟᱯᱚᱨᱮ ᱟᱨᱦᱚᱸ ᱢᱤᱫᱴᱮᱡ ᱡᱚᱲ ᱦᱩᱭ ᱮᱱᱟ ᱯᱮ ᱫᱷᱟᱣ ᱨᱮ ᱦᱚᱸ ᱫᱟᱲᱮ ᱮᱱᱟ ᱢᱮᱱᱠᱷᱟᱱ ᱠᱟᱹᱴᱤᱡ ᱡᱷᱟᱹᱞ ᱦᱚᱪᱚ ᱮᱱᱟ ᱯᱮᱭᱟ ᱯᱮᱭᱟ ᱯᱟᱹᱦᱩᱲ ᱠᱚ ᱦᱩᱭ ᱮᱱᱟ ᱢᱤᱫ ᱫᱤᱱ ᱛᱮ ᱢᱤᱫᱴᱟᱹᱝ ᱥᱟᱺᱰᱤ ᱛᱮ ᱜᱮ
ᱟᱪᱪᱷᱟ ᱩᱱᱤ ᱥᱤᱢ ᱫᱚ ᱱᱤᱛᱚᱜ ᱢᱮᱱᱟᱭ ᱜᱮ ᱛᱟᱵᱤᱱᱟ ᱥᱮ ᱩᱱᱤ ᱫᱚ ᱵᱤᱱ ᱤᱭᱟᱹ ᱠᱮᱫᱮᱭᱟ
ᱦᱮᱸ ᱢᱮᱱᱟᱭ ᱜᱮᱭᱟ ᱩᱱᱤ ᱫᱚ ᱱᱤᱛᱚᱜ ᱦᱚᱸ
ᱟᱪᱪᱷᱟ ᱱᱮᱛᱟᱨ ᱫᱚ ᱵᱮᱱ ᱛᱩᱯᱩᱫ ᱮ ᱠᱟᱱᱟ ᱥᱮ ᱱᱮᱛᱟᱨ ᱫᱚ ᱟᱫᱚ ᱵᱟᱹᱵᱮᱱ ᱛᱩᱯᱩᱫ ᱮ ᱠᱟᱱᱟ ᱩᱱᱤ ᱫᱚ
ᱛᱩᱯᱩᱫ ᱫᱚ ᱟᱫᱚ ᱩᱱᱤ ᱛᱚᱞ ᱜᱮ ᱦᱮᱱᱟᱭᱟ ᱠᱟᱹᱴᱤᱡ ᱜᱷᱟᱹᱞ ᱦᱚᱪᱚ ᱞᱮᱱᱟ ᱛᱚ
ᱚᱻ
ᱚᱱᱟ ᱯᱩᱨᱟᱹ ᱯᱩᱨᱤ ᱟᱹᱣᱨᱤ ᱵᱷᱟᱞᱮ ᱩᱛᱟᱹᱨᱚᱜ ᱛᱟᱭᱟ
ᱟᱪᱪᱷᱟ
ᱟᱨ ᱡᱩᱫᱤ ᱵᱤᱱ ᱞᱟᱹᱭᱟ ᱚᱱᱠᱟ ᱥᱟᱺᱰᱤ ᱠᱚ ᱵᱤᱱ ᱤᱫᱤ ᱠᱚᱣᱟ ᱤᱫᱤ ᱠᱚ ᱵᱮᱱ ᱡᱚᱲ ᱞᱟᱹᱜᱤᱫ
ᱦᱚᱭ ᱦᱩᱭ ᱟᱠᱟᱱ ᱜᱮᱭᱟ ᱟᱹᱜᱩ ᱠᱚᱣᱟ ᱞᱤᱧ ᱥᱮ ᱪᱮᱫ ᱦᱮᱸ ᱮᱱᱠᱷᱟᱱ ᱟᱹᱞᱤᱧᱟᱜ ᱧᱩᱛᱩᱢ ᱫᱚ ᱪᱟᱞᱟᱜᱼᱟ ᱥᱮ ᱪᱮᱫ
ᱦᱚᱭ ᱦᱤᱡᱩᱜ ᱵᱤᱱ ᱚᱱᱠᱟ ᱯᱚᱭᱥᱟ ᱠᱟᱹᱣᱰᱤ ᱫᱚ ᱵᱟᱹᱞᱤᱧ ᱦᱟᱛᱟᱣ ᱛᱟᱹᱵᱤᱱ ᱟᱞᱟᱝᱼᱟ ᱜᱟᱛᱮ ᱥᱟᱹᱜᱟᱹᱭ ᱫᱚ ᱫᱤᱥᱟᱹᱭ ᱵᱮᱱ ᱛᱮ ᱜᱚᱴᱟ ᱞᱟᱝ ᱫᱟᱬᱟᱱ ᱠᱟᱱ ᱛᱟᱦᱮᱱᱟ ᱧᱩᱛ ᱧᱤᱫᱟᱹ ᱠᱟᱲᱟᱝ ᱠᱟᱲᱟᱝ ᱦᱟᱱᱛᱮ ᱱᱟᱱᱛᱮ ᱫᱟᱲᱟ ᱵᱟᱲᱟᱭ ᱦᱩᱭᱩᱜ ᱛᱟᱦᱮᱸᱜ
ᱦᱚᱭ ᱛᱟᱦᱚᱞᱮ ᱢᱤᱫ ᱫᱤᱱ ᱪᱟᱞᱟᱜ ᱛᱟᱞᱟᱝᱼᱟ ᱥᱮ ᱪᱮᱫ
ᱦᱮᱸ ᱪᱮᱫ ᱪᱚᱢ ᱞᱟᱹᱭᱮᱜᱼᱟ
ᱞᱟᱹᱭ ᱮᱫᱟᱹᱧ ᱢᱮᱫ ᱫᱤᱱ ᱦᱟᱸᱜ ᱤᱧ ᱪᱟᱜ ᱪᱟᱞᱟᱜ ᱛᱟᱞᱟᱝᱼᱟ
ᱦᱚᱭ ᱦᱚᱭ ᱦᱤᱡᱩᱜ ᱢᱮ ᱢᱮᱫ ᱫᱤᱱ ᱱᱚᱜ
ᱦᱮᱸ ᱦᱮᱸ ᱟᱫᱚ ᱦᱟᱸᱜ ᱚᱱᱟ ᱞᱟᱦᱟᱧ ᱯᱷᱳᱱ ᱟᱢᱟ ᱦᱟᱸᱜ ᱦᱮᱸ ᱥᱮ
ᱦᱳᱭ ᱦᱳᱭ ᱚᱱᱠᱟ ᱢᱤᱫᱴᱮᱱ ᱡᱚᱢᱮᱱ ᱦᱩᱭᱩᱜᱼᱟ ᱠᱟᱞᱚᱴ ᱥᱟᱺᱰᱤ ᱠᱚᱫᱚ ᱛᱩᱯᱩᱫ ᱠᱚ ᱦᱩᱭᱩᱜᱼᱟ ᱠᱟᱞᱚᱴ ᱜᱮ ᱡᱚᱢᱮ ᱦᱩᱭᱩᱜᱼᱟ
ᱦᱮᱸ ᱦᱮᱸ
ᱠᱟᱠᱨᱟᱛ ᱠᱟᱞᱚᱴ ᱠᱚ ᱡᱚᱢᱮ ᱟᱰᱤ ᱛᱟᱢᱟ ᱜᱮ ᱠᱚ ᱥᱤᱵᱤᱞᱟ ᱥᱮ ᱪᱮᱛᱟ ᱦᱮᱸ ᱟᱵᱤᱱ ᱨᱮᱱ ᱫᱚ ᱯᱩᱨᱟᱹ ᱪᱟᱵᱟ ᱩᱛᱟᱹᱨ ᱟᱠᱟᱱᱟ ᱥᱮᱪᱮᱫ
ᱟᱹᱞᱤᱧ ᱱᱤᱭᱟᱹ ᱫᱚ ᱥᱤᱢ ᱠᱚᱜᱮ ᱵᱟᱹᱱᱩᱜ ᱠᱚᱣᱟ ᱥᱮ ᱜᱚᱡ ᱪᱟᱵᱟᱜ ᱠᱟᱱᱟ
ᱚ ᱟᱪᱪᱷᱟ ᱚᱱᱠᱟ ᱢᱤᱫ ᱵᱟᱨ ᱫᱚ ᱫᱚᱦᱚ ᱠᱟᱠᱚᱵᱮᱱ᱾ ᱚᱱᱠᱟ ᱯᱮᱲᱟ ᱠᱚᱠᱚ ᱪᱟᱞᱟᱣ ᱪᱟᱞᱟᱣ ᱵᱟᱲᱟ ᱞᱮᱱᱠᱷᱟᱱ ᱜᱟᱹᱰᱤ ᱵᱤᱱ ᱵᱟᱵᱤᱱ ᱜᱚᱡ ᱟᱠᱚᱣᱟ᱾
ᱦᱮᱸ ᱦᱮᱸ ᱜᱚᱡ ᱛᱮᱫᱚ ᱩᱱ ᱥᱚᱢᱚᱭ ᱛᱚ ᱪᱤᱠᱮ ᱛᱮᱪᱚ ᱠᱚ ᱪᱟᱵᱟᱭᱮᱱᱟ ᱡᱚᱛᱚ ᱠᱚ ᱜᱚᱡ ᱪᱟᱵᱟᱭᱮᱱᱟ ᱥᱮ ᱨᱳᱜᱽ ᱠᱚ ᱦᱮᱡ ᱞᱮᱱᱟ
ᱚ ᱟᱪᱪᱷᱟ ᱢᱤᱫ ᱥᱟᱶᱟᱱᱛᱮ ᱯᱩᱨᱟᱹ ᱡᱚᱛᱚ ᱠᱚ ᱜᱚᱡ ᱪᱟᱵᱟᱭ ᱚ ᱡᱟᱞᱟ
ᱦᱮᱸ
ᱟᱹᱞᱤᱧ ᱱᱚᱝᱠᱟ ᱨᱟᱱ ᱠᱚ ᱠᱟᱹᱴᱤᱡ ᱠᱟᱹᱴᱤᱡ ᱞᱤᱧ ᱵᱮᱵᱚᱥᱛᱟ ᱟᱠᱚ ᱠᱟᱱᱟ ᱛᱚ ᱵᱟᱠᱷᱟᱱ ᱫᱚ ᱩᱱᱠᱩ ᱦᱚᱸ ᱜᱚᱡ ᱪᱟᱵᱟ ᱜᱚᱡ ᱪᱟᱵᱟ ᱠᱚᱜᱼᱟ᱾
ᱟᱪᱪᱷᱟ ᱟᱪᱪᱷᱟ
ᱢᱟᱱᱮ ᱩᱱᱠᱩ ᱮᱴᱟᱜ ᱦᱚᱲ ᱨᱮᱱ ᱥᱤᱢ ᱥᱟᱶᱟᱛᱮ ᱩᱱᱟᱹᱜ ᱵᱟᱝ ᱢᱮᱥᱟ ᱦᱚᱪᱚ ᱟᱠᱚ ᱦᱩᱭᱩᱜᱼᱟ᱾ ᱮᱱᱠᱷᱟᱱ ᱚᱱᱟᱛᱮ ᱨᱳᱜᱽ ᱨᱳᱜᱽ ᱠᱚ ᱩᱪᱟᱹᱲ ᱦᱤᱡᱩᱜᱼᱟ ᱥᱮ᱾
ᱦᱮᱸ ᱦᱮᱸ
ᱢᱤᱫ ᱥᱟᱭᱤᱰ ᱨᱮ ᱡᱩᱫᱤ ᱵᱚᱱ ᱫᱚᱦᱚ ᱠᱟᱠᱚᱣᱟ ᱮᱸᱰᱮ ᱠᱷᱟᱱ ᱫᱚ ᱱᱟᱯᱟᱭᱚᱜ
ᱦᱟᱸ ᱦᱟᱸ